ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱝᱠᱮ ᱪᱮᱫ ᱮᱢ ᱪᱤᱠᱟᱹᱭᱮᱫᱼᱟ ᱛᱟᱦᱚᱞᱮ ᱱᱤᱛᱚᱜ ᱫᱚ
ᱦᱮᱸ ᱵᱮᱥ ᱜᱮᱛᱚ
ᱦᱮᱸ ᱵᱮᱥ ᱜᱮ
ᱦᱮᱸ ᱟᱫᱚ ᱜᱚᱝᱠᱮ ᱱᱮᱛᱟᱨ ᱢᱟ ᱴ ᱦᱮᱸ ᱜᱚᱢᱠᱮ ᱵᱮᱥ ᱜᱮ ᱟᱫᱚ ᱛᱮᱦᱮᱧ ᱫᱚᱭ ᱫᱟᱜ ᱞᱮᱫᱜ ᱟ ᱥᱮ ᱵᱟᱝ ᱜᱚᱝᱠᱮ ᱟᱮᱥᱮᱫ ᱫᱚ
ᱦᱮᱸ ᱟᱞᱮ ᱥᱮᱱ ᱫᱚ ᱫᱟᱜ ᱫᱚᱭ ᱫᱟᱜ ᱞᱮᱫᱜᱼᱟ ᱟᱫᱚ ᱟᱨ ᱩᱱᱟᱹᱜ ᱡᱟᱹᱥᱛᱤ ᱫᱚ ᱵᱟᱭ ᱫᱟᱜ ᱠᱟᱫᱟ ᱜᱚᱝᱠᱮ ᱚᱛ ᱞᱚᱦᱚᱫ ᱞᱮᱠᱟ ᱫᱟᱜ ᱞᱮᱫᱼᱟ᱾
ᱟᱪᱪᱷᱟ ᱟᱪᱪᱷᱟ ᱜᱚᱝᱠᱮ ᱟᱞᱮ ᱥᱮᱫ ᱢᱟ ᱫᱚᱢᱮ ᱫᱟᱜ ᱫᱚ ᱜᱚᱝᱠᱮ
ᱟᱪᱪᱷᱟ ᱫᱚᱢᱮ ᱫᱟᱜ ᱮᱫᱟᱭ
ᱦᱮᱸ ᱜᱚᱝᱠᱮ ᱫᱚᱢᱟᱭ ᱫᱟᱜ ᱫᱚ ᱫᱚᱢᱮᱜᱮ ᱠᱟᱹᱴᱤᱡ ᱦᱩᱰᱩᱨ ᱵᱤᱡᱽᱞᱤᱜ ᱜᱮᱭᱟ ᱱᱚᱢᱮ ᱥᱟᱰᱮ ᱵᱟᱲᱟᱭᱮᱫ ᱜᱮᱭ ᱟᱞᱮᱮᱥᱮᱫ ᱫᱚ
ᱦᱮᱸ ᱛᱟᱦᱚᱞᱮ ᱜᱚᱝᱠᱮ ᱟᱯᱮᱥᱮᱱ ᱫᱚ ᱪᱟᱥ ᱠᱟᱹᱢᱤ ᱠᱚ ᱞᱟᱜᱟᱣ ᱤᱫᱤᱜ ᱞᱟᱜᱟᱣ ᱜᱚᱫᱚᱜ ᱠᱟᱱᱟ᱾
ᱚ ᱟᱹᱤᱭ ᱜᱚᱝᱠᱮ ᱦᱳᱭᱛᱳ ᱟᱨ ᱠᱟᱹᱴᱤᱡ ᱦᱟᱸᱜ ᱥᱚᱢᱚᱭ ᱫᱚ ᱞᱟᱜᱟᱜ ᱜᱮᱭᱟ ᱦᱟᱸᱜ ᱪᱟᱥ ᱠᱟᱹᱢᱤ ᱤᱭᱟᱹ ᱛᱮᱫᱚ ᱦᱟᱸᱜ
ᱟᱪᱪᱷᱟ ᱦᱮᱸ ᱛᱚᱞᱟ ᱠᱚᱫᱚ ᱠᱚ ᱜᱤᱰᱤ ᱵᱟᱲᱟ ᱟᱠᱟᱫᱟ ᱥᱮ ᱵᱟᱝ?
ᱛᱚᱞᱟ ᱦᱳᱭ ᱜᱚᱝᱠᱮ ᱱᱚᱜᱼᱚᱭ ᱪᱟᱞᱟᱜ ᱠᱟᱱᱟ ᱮᱠᱷᱚᱱᱳ ᱛᱚᱞᱟ ᱠᱚᱫᱚ ᱟᱨᱮᱭᱟ ᱱᱚᱜᱚᱭ ᱛᱚ ᱦᱟᱞᱮ ᱦᱟᱞᱮ ᱦᱟᱨᱟᱜ ᱠᱟᱱᱟ᱾
ᱟᱪᱪᱷᱟ
ᱦ ᱟᱫᱚ ᱜᱚᱝᱠᱮ ᱟᱯᱮᱥᱮᱫ ᱫᱚ ᱤᱭᱟᱹ ᱛᱤᱱ ᱵᱟᱨ ᱠᱚ ᱨᱚᱦᱚᱭ ᱛᱟ ᱜᱚᱝᱠᱮ ᱟᱯᱮᱥᱮᱫ ᱫᱚ
ᱟᱞᱮ ᱥᱮᱱ ᱫᱚ ᱱᱚᱛᱮ ᱫᱚ ᱵᱟᱨ ᱡᱠᱟᱞᱮ ᱪᱟᱥ ᱜᱮᱭᱟ᱾
ᱵᱟᱨ ᱡᱷᱤᱠᱟ ᱢᱟᱱᱮ ᱚᱱᱮ ᱫᱟᱜ ᱦᱩᱲᱩ ᱠᱚᱯᱮ ᱞᱟᱜᱟᱣ ᱜᱮᱭᱟ ᱥᱮ ᱤᱭᱟᱹ ᱥᱤᱛᱩᱝ ᱦᱩᱲᱩ ᱜᱚᱝᱠᱮ
ᱦᱮᱸ ᱦᱚᱜᱼᱚᱭ ᱛᱚ ᱱᱤᱛᱚᱜ ᱫᱟᱜ ᱫᱤᱱ ᱫᱚ ᱦᱟᱸᱜ ᱥᱮᱴᱮᱨᱮᱱᱟ ᱡᱟᱹᱯᱩᱫ ᱫᱤᱱ ᱟᱨ ᱱᱤᱭᱟᱹ ᱫᱷᱟᱣ ᱫᱚ ᱫᱟᱜ ᱦᱩᱲᱩ ᱞᱮ ᱤᱭᱟᱹᱭᱟ ᱛᱟᱨᱯᱚᱨᱮ ᱱᱚᱣᱟ ᱦᱩᱲᱩ ᱤᱨ ᱨᱟᱠᱟᱵ ᱦᱩᱭ ᱞᱮᱱ ᱠᱷᱟᱱ ᱜᱮ ᱥᱟᱠᱨᱟᱛ ᱯᱚᱨᱮ ᱯᱚᱨᱮ ᱱᱚᱣᱟ ᱤᱭᱟᱹ ᱥᱤᱛᱩᱝ ᱦᱩᱲᱩ ᱟᱨᱚ ᱫᱚᱦᱲᱟᱛᱮ ᱪᱟᱥ ᱦᱩᱭᱩᱜᱼᱟ
ᱚ
ᱱᱚᱠᱟ ᱟᱫᱚ ᱜᱚᱝᱠᱮ ᱟᱯᱮ ᱥᱮᱱ ᱫᱚ ᱪᱮᱫ ᱞᱮᱠᱟ
ᱟᱫᱚ ᱜᱚᱢᱠᱮ ᱱᱚᱣᱟ ᱟᱞᱮ ᱥᱮᱫ ᱢᱟ ᱡᱟᱹᱯᱩᱫ ᱫᱟᱜ ᱡᱟᱹᱯᱩᱫ ᱫᱤᱱ ᱜᱮ ᱫᱟᱜ ᱟᱞᱮ ᱠᱟᱱᱟ ᱟᱫᱚ ᱥᱤᱛᱩᱝ ᱢᱟᱱᱮ ᱡᱟᱦᱟᱸ ᱵᱚᱱ ᱞᱟᱹᱭᱟ ᱯᱩᱱ ᱫᱚ ᱜᱚᱢᱠᱮ ᱟᱞᱮ ᱢᱟ ᱵᱟᱞᱮ ᱨᱚᱦᱚᱭ ᱟᱞᱮ ᱢᱤᱫ ᱫᱷᱟᱣ ᱜᱮᱞᱮ ᱨᱚᱦᱚᱭ ᱫᱚ
ᱚ ᱛᱟᱦᱚᱞᱮ ᱟᱯᱮᱥᱮᱱ ᱫᱚ ᱚᱱᱛᱮ ᱟᱪᱪᱷᱟ ᱢᱟᱱᱮ ᱥᱮᱨᱢᱟ ᱡᱟᱹᱲᱤ ᱨᱮᱜᱮ ᱵᱷᱚᱨᱥᱟ ᱟᱯᱮᱫᱚ?
ᱦᱳᱭ ᱜᱚᱢᱠᱮ ᱦᱳᱭ ᱟᱫᱚ ᱱᱚᱣᱟ ᱜᱮ ᱟᱞᱮ ᱫᱚ ᱟᱥᱟ ᱵᱷᱚᱨᱥᱟ ᱢᱟᱱᱮ ᱥᱮᱨᱢᱟ ᱫᱟᱜ ᱡᱟᱹᱲᱤ ᱜᱮ ᱟᱫᱚ ᱥᱤᱛᱩᱝ ᱫᱤᱱ ᱫᱚ ᱟᱞᱮ ᱥᱮᱫ ᱢᱟ ᱚᱱᱮ ᱱᱮᱛᱟᱨ ᱪᱮᱫ ᱠᱚ ᱞᱟᱹᱭ ᱫᱟ ᱥᱟᱵ ᱢᱟᱨᱥᱟᱞ ᱥᱮᱞᱩ ᱠᱚ ᱚᱱᱟ ᱢᱟ ᱜᱚᱢᱠᱮ ᱟᱞᱮ ᱥᱮᱫ ᱢᱟᱠᱷᱟᱱ ᱟᱹᱣᱨᱤ ᱦᱩᱭᱩᱜ ᱫᱚ
ᱟᱪᱪᱷᱟ ᱟᱪᱪᱷᱟ ᱦᱮᱸ ᱟᱞᱮ ᱥᱮᱱ ᱫᱚ ᱚᱱᱟ ᱠᱚᱫᱚ ᱦᱩᱭ ᱟᱠᱟᱱ ᱜᱮᱭᱟ ᱵᱟᱹᱭᱥᱟᱹᱣ ᱦᱩᱭ ᱟᱠᱟᱱᱟ ᱥᱚᱨᱠᱟᱨ ᱛᱚᱨᱚᱯᱷ ᱠᱷᱚᱱᱟᱜ ᱜᱮ ᱟᱨ ᱠᱤᱪᱷᱩ ᱫᱚ ᱱᱤᱡᱮ ᱠᱚᱛᱮ ᱦᱚᱸ ᱵᱟᱹᱭᱥᱟᱹᱣ ᱦᱩᱭ ᱟᱠᱟᱱᱟ ᱱᱟ ᱥᱮᱞᱩ ᱠᱚ ᱟᱫᱚ ᱚᱱᱟ ᱥᱮᱞᱚ ᱫᱟᱜ ᱠᱚᱛᱮ ᱜᱮ ᱥᱤᱛᱩᱝ ᱫᱤᱱ ᱫᱚ ᱪᱟᱥ ᱵᱟᱲᱟ ᱦᱩᱭᱩᱜᱼᱟ ᱚᱱᱠᱟ ᱫᱚ ᱚᱥᱩᱵᱤᱫᱟ ᱫᱚ ᱵᱟᱭ ᱦᱩᱭᱩᱜᱼᱟ ᱫᱟᱜ ᱱᱤᱭᱮ ᱟᱨ
ᱚ ᱟᱫᱚ ᱜᱚᱢᱠᱮ ᱟᱯᱮ ᱫᱚ ᱱᱚᱣᱟ ᱮ ᱱᱚᱣᱟ ᱥᱮᱨᱢᱟ ᱡᱟᱹᱲᱤ ᱜᱮ ᱵᱷᱚᱨᱥᱟ ᱥᱮ ᱟᱯᱮ ᱥᱮᱫ ᱫᱚ ᱥᱮᱞᱚ ᱦᱚᱸ ᱢᱮᱱᱟᱜᱼᱟ?
ᱦᱮᱸ ᱟᱞᱮ ᱥᱮᱱ ᱫᱚ ᱱᱚᱣᱟ ᱥᱤᱞᱩ ᱦᱚᱸ ᱢᱮᱱᱟᱜ ᱟᱠᱟᱫᱼᱟ ᱥᱮᱞᱩ ᱫᱚ ᱥᱚᱨᱠᱟᱨ ᱛᱚᱨᱚᱯᱷ ᱠᱷᱚᱱᱟᱜ ᱦᱚᱸ ᱵᱟᱹᱭᱥᱟᱹᱣ ᱠᱟᱱᱟ ᱟᱨ ᱠᱤᱪᱷᱩ ᱫᱚ ᱱᱤᱡᱮ ᱠᱚᱛᱮ ᱦᱚᱸ ᱵᱟᱹᱭᱥᱟᱹᱣ ᱦᱩᱭ ᱟᱠᱟᱱᱟ ᱨᱟᱱ ᱥᱮ ᱦᱮᱸ ᱞᱟᱹᱭ ᱢᱮ
ᱟᱫᱚ ᱠᱷᱟᱹᱞᱤ ᱥᱮᱨᱢᱟ ᱫᱟᱜ ᱵᱤᱱ ᱞᱟᱹᱭ ᱮᱫᱟ ᱟᱨ ᱛᱟᱦᱚᱞᱮ ᱤᱭᱟᱹ ᱫᱚ ᱞᱤᱸᱡᱤ ᱫᱟᱜ ᱫᱚ ᱵᱟᱹᱱᱩᱜᱼᱟ ᱟᱯᱮ ᱥᱮᱫ ᱫᱚ?
ᱦᱮᱸ ᱞᱤᱸᱡᱤ ᱫᱟᱜ ᱦᱚᱸ ᱢᱮᱱᱟᱜ ᱟᱠᱟᱫ ᱜᱮᱭᱟ᱾
ᱪᱮᱫ ᱜᱚᱢᱠᱮ ᱟᱯᱮ ᱥᱮᱫ ᱫᱚ
ᱦᱮᱸ ᱟᱞᱮ ᱥᱮᱱ ᱱᱚᱛᱮ ᱱᱟᱹᱭ ᱦᱚᱸ ᱢᱮᱱᱟᱜ ᱟᱠᱟᱫ ᱜᱮᱭᱟ ᱜᱟᱰᱟ ᱢᱩᱰᱩ ᱠᱚᱦᱚᱸ ᱢᱮᱱᱟᱜ ᱟᱠᱟᱫ ᱜᱮᱭᱟ᱾
ᱚ ᱛᱟᱦᱚᱞᱮ ᱛᱚ ᱜᱚᱝᱠᱮ ᱟᱯᱮ ᱢᱟ ᱠᱷᱩᱵᱽ ᱜᱮᱯᱮ ᱵᱷᱟᱜᱮ ᱟᱠᱟᱱᱟ ᱛᱟᱦᱚᱞᱮ ᱟᱯᱮ ᱥᱮᱫ ᱢᱟ ᱞᱟᱹᱭ ᱞᱮᱠᱷᱟᱱ ᱫᱚ ᱢᱟᱱᱮ ᱯᱮ ᱫᱚᱯᱷᱟ ᱜᱮᱯᱮ ᱛᱟᱦᱚᱞᱮ ᱛᱮ ᱜᱚᱝᱠᱮ ᱯᱮ ᱢᱚᱱᱮ ᱞᱮᱠᱷᱟᱱ ᱯᱮ ᱨᱚᱦᱚᱭ ᱫᱟᱲᱮᱭᱟᱜᱼᱟ? ᱦᱩ
ᱦᱮᱸ ᱢᱚᱱᱮ ᱞᱮᱠᱷᱟᱱ ᱫᱚ ᱯᱮ ᱛᱯᱷᱟ ᱜᱮ ᱪᱟᱥ ᱜᱟᱱᱚᱜᱼᱟ᱾
ᱟᱪᱪᱷᱟ ᱟᱫᱚ
ᱦᱮᱸ
ᱟᱫᱚ ᱜᱚᱝᱠᱮ ᱛᱟᱦᱚᱞᱮ ᱟᱯᱮ ᱫᱚ ᱡᱮᱦᱮᱛᱩ ᱞᱟᱹᱭ ᱫᱟᱯᱮ ᱱᱟᱹᱭ ᱦᱚᱸ ᱢᱮᱱᱟᱜ ᱛᱟᱯᱮᱭᱟ ᱛᱟᱯᱚᱨᱮ ᱥᱮᱨᱢᱟ ᱡᱟᱹᱲᱤ ᱫᱟᱜ ᱦᱚᱸ ᱢᱮᱱᱟᱜ ᱜᱮᱭᱟ ᱟᱨ ᱛᱟᱦᱚᱞᱮ ᱠᱷᱟᱹᱞᱤ ᱱᱚᱣᱟ ᱦᱩᱲᱩ ᱠᱚᱯᱮ ᱨᱚᱦᱚᱭ ᱜᱮᱭᱟ ᱥᱮ ᱟᱨᱚ ᱡᱟᱦᱟᱸ ᱟᱱᱟᱡᱽ ᱠᱚ ᱛᱚ ᱥ ᱤᱭᱟᱹ ᱠᱚ ᱟᱱᱟᱡᱽ ᱠᱚ ᱛᱟᱯᱚᱨᱮ ᱚᱱᱟ ᱠᱚᱫᱚ ᱯᱮ ᱨᱚᱦᱚᱭ ᱜᱮᱭᱟ ᱥᱮ ᱵᱟᱝ ᱦᱳᱭᱛᱳ ᱯᱮᱸᱭᱟᱡ ᱠᱚ ᱟᱹᱞᱩ ᱠᱚ ᱵᱮᱸᱜᱟᱲ ᱠᱚ ᱚᱱᱟ ᱠᱚᱫᱚ ᱜᱚᱢᱠᱮ᱾
ᱦᱮᱸ ᱟᱫᱚ ᱟᱞᱮ ᱫᱚ ᱦᱩᱲᱩ ᱞᱮ ᱨᱚᱦᱚᱭᱟ ᱟᱫᱚ ᱵᱟᱹᱫᱽ ᱫᱚ ᱡᱷᱚᱛᱚ ᱵᱟ. ᱫᱽ ᱨᱮᱫᱚ ᱦᱩᱲᱩ ᱫᱚ ᱢᱟᱱᱮ ᱵᱟᱝ ᱞᱮ ᱨᱚᱦᱚᱭ ᱜᱮᱭᱟ ᱛᱚ ᱠᱤᱪᱷᱩ ᱜᱟᱱ ᱚᱱᱟ ᱵᱟᱹᱫᱽ ᱨᱮᱫᱚ ᱡᱮ ᱱᱚᱶᱟ ᱟᱱᱟᱡᱽ ᱠᱚ ᱪᱟᱥ ᱦᱩᱭᱩᱜ ᱟ᱾ ᱟᱱᱟᱡᱽ ᱠᱚ ᱛᱟᱨᱯᱚᱨ ᱟᱹᱞᱩ ᱠᱚ ᱪᱟᱥ ᱦᱩᱭᱩᱜᱼᱟ ᱟᱱᱟ ᱡᱮᱢᱚᱱ ᱵᱤᱵᱷᱤᱱ ᱟᱭᱢᱟ ᱞᱮᱠᱟᱱᱟᱜ ᱟᱱᱟᱡᱽ ᱡᱮᱢᱚᱱ ᱯᱚᱴᱚᱞ ᱠᱚ ᱵᱷᱩᱱᱰᱤ ᱠᱚ᱾ ᱵᱮᱸᱜᱟᱲ ᱠᱚ ᱠᱟᱨᱞᱟ ᱠᱚ ᱾ ᱥᱤᱸᱜᱟᱹ ᱠᱚ ᱚᱱᱟ ᱠᱚᱦᱚᱸ ᱪᱟᱥ ᱵᱟᱲᱟ ᱦᱩᱭᱩᱜ ᱜᱮᱭᱟ᱾ ᱟᱫᱚ ᱱᱚᱛᱮ ᱫᱚ ᱱᱟᱹᱭ ᱫᱷᱟᱨᱮ ᱱᱟᱹᱭ ᱫᱷᱟᱨᱮ ᱚᱱᱟ ᱯᱟᱲ ᱠᱚ ᱯᱟᱲ ᱠᱚᱨᱮ ᱫᱚ ᱟᱱᱟᱡᱽ ᱜᱮ ᱟᱱᱟᱡᱽ ᱠᱚ ᱥᱚᱵᱽᱡᱤ ᱠᱚ ᱳᱭᱮᱴ ᱪᱟᱥ ᱦᱩᱭᱩᱜ ᱟ᱾
ᱟᱪᱪᱷᱟ ᱟᱪᱪᱷᱟ ᱛᱟᱦᱚᱞᱮ ᱟᱹᱰᱤ ᱢᱚᱡ ᱛᱚ ᱜᱚᱝᱠᱮ ᱟᱯᱮᱥᱮ ᱢᱟ ᱟᱱᱟᱡᱽ ᱦᱚᱸ ᱦᱩᱭᱩᱜᱼᱟ ᱦᱩᱲᱩ ᱦᱚᱸ ᱦᱩᱭᱩᱜᱼᱟ᱾ ᱟᱸᱻ
ᱦᱮᱸᱻ
ᱟᱪᱪᱷᱟ-ᱟᱪᱪᱷᱟ-ᱟᱪᱪᱷᱟ᱾
ᱦᱮᱸ ᱱᱚᱛᱮ ᱫᱚ ᱞᱮᱭ ᱞᱮᱠᱷᱟᱱ ᱾ ᱦᱳᱭ ᱪᱟᱥ ᱵᱟᱥ ᱛᱮᱜᱮ ᱱᱤᱛᱚᱜ ᱫᱚ ᱡᱤᱭᱚᱱ ᱞᱮ ᱠᱷᱟᱸᱰᱟᱣ ᱟ᱾ ᱟᱨ ᱮᱴᱟᱜ ᱠᱟᱹᱢᱤ ᱠᱚ ᱥᱮᱨᱠᱚᱢ ᱵᱟᱹᱱᱩᱜ ᱠᱟᱜ-ᱟ ᱱᱚᱛᱮ ᱨᱮᱫᱚ᱾ ᱪᱟᱥ ᱟᱵᱟᱥ ᱪᱮᱛᱟᱱ ᱜᱮ ᱴᱮᱦᱟᱴ ᱢᱮᱱᱟᱜ ᱟᱠᱟᱫᱟ ᱾
ᱟᱫᱚ ᱟᱞᱮᱫᱚ ᱜᱚᱝᱠᱮ ᱟᱞᱮ ᱥᱮᱫ ᱢᱟ ᱚᱱᱮᱞᱤᱧ ᱞᱟᱹᱭᱟᱫ ᱵᱤᱱ ᱟᱞᱮ ᱥᱮᱫ ᱢᱟ ᱟᱞᱮ ᱥᱮᱫ ᱢᱟ ᱥᱮᱨᱢᱟ ᱡᱟᱹᱲᱤᱭ ᱨᱮᱦᱚᱸᱭ ᱢᱟᱱᱮ ᱟᱨ ᱥᱮᱨᱢᱟ ᱡᱟᱹᱲᱤ ᱫᱚ ᱦᱟᱸᱜ ᱛᱤᱱ ᱫᱤᱱ ᱡᱟ ᱫᱤᱱ ᱜᱮ ᱫᱟᱜ ᱟᱵᱚᱱ ᱠᱟᱱᱟ᱾ ᱪᱚᱴ ᱪᱟᱸᱫᱳ ᱩᱱᱫᱤᱱ ᱜᱮ ᱦᱟᱸ ᱨᱚᱦᱚᱭ ᱠᱚᱢᱟ ᱦᱩᱭᱩᱜ ᱠᱟᱱᱟ ᱛᱟᱨᱯᱚᱨᱮ ᱢᱟ ᱚᱱᱠᱟ ᱢᱟ ᱟᱞᱮ ᱢᱟ ᱟᱱᱟᱡᱽ ᱠᱚᱢᱟ ᱛᱚ ᱵᱟᱞᱮ ᱨᱚᱦᱚᱭ ᱫᱟᱲᱮᱭᱟᱜ ᱠᱟᱱᱟ ᱟᱞᱮᱭᱟᱜ ᱫᱚ ᱮᱸ ᱱᱤᱛᱚᱜ ᱡᱟᱦᱟᱸ ᱵᱟᱡᱟᱨ ᱠᱟᱹᱢᱤ ᱠᱷᱟᱛᱮᱫ ᱜᱮ ᱡᱤᱭᱚᱱ ᱠᱚᱫᱚ ᱠᱷᱟᱸᱰᱟᱣ ᱦᱩᱭᱩᱜ ᱠᱟᱱᱟ᱾ ᱢᱟᱱᱮ ᱪᱟᱥ ᱠᱟᱹᱢᱤ ᱮᱠᱴᱟ ᱫᱚ ᱠᱷᱩᱵ ᱮᱠᱴᱟ ᱫᱚ ᱢᱟᱱᱮ ᱡᱚᱢ ᱞᱟᱹᱜᱤᱫ ᱜᱮ ᱡᱟ ᱟᱨᱡᱟᱣ ᱦᱩᱭᱩᱜ ᱠᱟᱱᱟ ᱤᱱᱟᱹᱜᱮ ᱟᱨᱠᱤ᱾
ᱟᱸᱪᱪᱷᱟ ᱾
ᱦᱩᱸ ᱾
ᱦᱮᱸ ᱟᱫᱚ ᱪᱮᱫ ᱮᱢ ᱪᱤᱠᱟᱹᱭᱟ ᱚᱱᱛᱮ ᱛᱚ? ᱮᱠᱷᱚᱱᱚ ᱟᱹᱣᱨᱤ ᱥᱮᱞᱩᱯ ᱟᱹᱣᱨᱤ ᱠᱚ ᱵᱟᱹᱭᱥᱟᱹᱣ ᱦᱚᱪᱚᱭᱟ ᱚᱱᱛᱮ ᱫᱚ᱾ ᱥᱮᱞᱩ ᱠᱚ ᱵᱟᱹᱭᱥᱟᱹᱣ ᱞᱮᱱᱠᱷᱟᱱ ᱚᱱᱟ ᱢᱤᱫᱴᱟᱝ ᱪᱟᱥ ᱠᱟᱹᱢᱤ ᱨᱮᱦᱚᱸ ᱥᱩᱵᱤᱫᱷᱟᱜ ᱟ᱾
ᱦᱮᱸ ᱟᱫᱚ ᱜᱚᱝᱠᱮ ᱟᱞᱮᱥᱮᱫ ᱫᱚ ᱫᱟᱜ ᱫᱚ ᱟᱹᱰᱤ ᱞᱟᱛᱟᱨ ᱨᱮ ᱢᱟᱱᱮ ᱞᱮᱭᱟᱨ ᱢᱟ ᱟᱹᱰᱤ ᱞᱟᱛᱟᱨ ᱨᱮ ᱢᱮᱱᱟᱜ ᱫᱚ ᱜᱚᱝᱠᱮ᱾
ᱟᱪᱪᱷᱟ ᱦᱮᱸ ᱚᱱᱟ ᱠᱷᱟᱹᱛᱤᱨ ᱜᱮ ᱥᱩᱵᱤᱫᱷᱟ ᱦᱩᱭᱩᱜ ᱠᱟᱱᱟ ᱛᱟᱦᱚᱞᱮ᱾
ᱦᱳᱭ ᱵᱟᱝᱠᱷᱟᱱ ᱥᱮᱞᱚ ᱫᱚᱞᱮ ᱞᱟᱜᱟᱣ ᱠᱮ ᱜᱮᱭᱟ ᱟᱫᱚ ᱟᱞᱮᱥᱮᱫ ᱫᱚ ᱡᱟᱹᱱᱤᱡ ᱛᱚ ᱟᱯᱮ ᱞᱮᱠᱟ ᱫᱚ ᱚᱱᱠᱟ ᱢᱟᱨᱟᱝ ᱡᱟᱹᱨᱥᱤ ᱠᱚᱫᱚ ᱵᱟᱱᱩᱜ ᱠᱚᱣᱟ᱾ ᱠᱷᱟᱴᱚ ᱠᱷᱟᱴᱚ ᱪᱟᱹᱥᱤ ᱠᱚᱜᱮ ᱢᱮᱱᱟᱜ ᱠᱚᱣᱟ ᱟᱫᱚ ᱚᱱᱠᱟ ᱢᱟ᱾ ᱥᱮᱞᱚ ᱫᱚ ᱚᱱᱛᱮ ᱜᱟᱱ ᱫᱚ ᱜᱟᱱᱚᱜᱼᱟ ᱟᱫᱚ ᱞᱮᱭᱟᱨ ᱜᱮ ᱟᱰᱤ ᱞᱟᱛᱟᱨ ᱨᱮᱫᱚ ᱾
ᱦᱮᱸᱻ
ᱦᱩᱸ ᱟᱫᱚ ᱜᱚᱢᱠᱮ ᱟᱯᱮ ᱮᱦᱮᱸ ᱟᱯᱮᱭᱟᱜ ᱫᱚ ᱜᱚᱝᱠᱮ ᱡᱟᱹᱱᱤᱡ ᱛᱚ ᱚᱱᱮ ᱞᱤᱸᱜᱤ ᱫᱟᱜ ᱢᱮᱱᱟᱜ ᱛᱮ ᱚᱸᱰᱮ ᱠᱷᱚᱱ ᱦᱚᱸ ᱡᱟᱹᱱᱤᱡ ᱛᱮᱠᱚ ᱥᱚᱨᱠᱟᱨ ᱠᱷᱚᱱ ᱠᱚ ᱮᱢᱟ ᱯᱮ ᱠᱟᱱᱟ᱾
ᱦᱳᱭ ᱾
ᱦᱚᱸ
ᱟᱯᱮ ᱚᱱᱛᱮ ᱫᱚ ᱛᱟᱦᱚᱞᱮ ᱞᱤᱸᱡᱤ ᱫᱟᱜ ᱫᱚ ᱵᱟᱹᱱᱩᱜ ᱟᱠᱟᱫᱟ?
ᱵᱟᱝ ᱟ ᱜᱚᱝᱠᱮ ᱟᱞᱮ ᱫᱚ ᱡᱟᱹᱱᱤᱡ ᱛᱚ ᱟᱹᱰᱤ ᱩᱥᱩᱞ ᱧᱚᱜ ᱨᱮ ᱢᱮᱱᱟᱜ ᱞᱮᱭᱟ᱾ ᱞᱮᱸᱡᱤ ᱫᱟᱜ ᱢᱟ ᱫᱩᱨᱮᱨ ᱠᱚᱛᱷᱟ ᱟᱞᱮ ᱢᱟ ᱫᱟᱜ ᱦᱚᱸ ᱢᱩᱥᱠᱤᱞ ᱛᱮᱜᱮ ᱧᱟᱢᱚᱜ ᱫᱚ᱾
ᱟᱪᱪᱷᱟ ᱛᱟᱦᱚᱞᱮ ᱟᱯᱮᱫᱚ ᱯᱮ ᱡᱚᱢ ᱧᱩ ᱫᱟᱜ ᱫᱚ ᱚᱱᱟ ᱫᱚ ᱪᱮᱫᱞᱮᱠᱟ ᱥᱩᱵᱤᱫᱟ ᱥᱮ ᱵᱟᱝ
ᱟᱫᱚ ᱡᱚᱢ ᱧᱩ ᱫᱟᱜ ᱫᱚ ᱢᱟᱱᱮ ᱩᱱᱟᱹᱜ ᱚᱥᱩᱵᱤᱫᱟ ᱫᱚ ᱵᱟᱝ ᱱᱤᱛᱚᱜ ᱫᱚ ᱮ ᱥᱚᱨᱠᱟᱨ ᱛᱚᱨᱚᱯᱷ ᱠᱷᱚᱱ ᱡᱟᱦᱟᱸ ᱞᱮ ᱧᱟᱢ ᱮᱫᱟ ᱟᱨᱠᱤ ᱵᱮᱵᱚᱥᱛᱷᱟ ᱟᱠᱟᱜ ᱠᱚ ᱡᱟᱦᱟᱸ ᱥᱚᱨᱠᱟᱨ ᱯᱟᱦᱟᱸᱴᱟ ᱠᱷᱚᱱ ᱚᱱᱟᱛᱮ ᱱᱤᱛᱚᱜ ᱫᱚ ᱴᱟᱭᱤᱢ ᱨᱮ ᱴᱟᱭᱤᱢ ᱨᱮ ᱫᱟᱜ ᱠᱚᱞᱮ ᱧᱟᱢ ᱮᱫᱟ ᱟᱨ ᱢᱳᱴᱟ ᱢᱩᱴᱤ ᱚᱱᱟ ᱠᱚᱛᱮ ᱜᱤ ᱢᱚᱴᱟ, ᱢᱩᱴᱤ ᱡᱩᱫᱤᱞᱮ ᱢᱚᱱᱮᱭᱮ ᱫᱟ ᱚᱲᱟᱜ ᱠᱚᱨᱮᱱᱟᱜ ᱵᱟᱲᱜᱮ ᱠᱚᱨᱮ ᱫᱚ ᱢᱚᱴᱟ, ᱢᱩᱴᱤ ᱫᱟᱜ ᱮᱢ ᱫᱚ ᱜᱟᱱᱚᱜ ᱠᱟᱱ ᱜᱮᱭᱟ ᱢᱟᱱᱮ ᱟᱸ ᱚᱠᱟᱞᱮᱠᱟ ᱴᱟᱭᱤᱢ ᱨᱮᱢᱟ ᱫᱟᱜ ᱢᱟ ᱦᱤᱡᱩᱜ ᱠᱟᱱᱟ ᱛᱟᱯᱚᱨᱮ ᱠᱤᱪᱷᱩ ᱫᱟᱜ ᱫᱚ ᱡᱮᱢᱚᱱ ᱵᱮᱥᱤ ᱜᱷᱟᱹᱲᱤᱜ ᱜᱤ ᱚᱱᱟ ᱫᱟᱜ ᱠᱚᱛᱮ ᱟᱱᱟᱡᱽ ᱠᱚᱨᱮ ᱫᱚ ᱚᱱ ᱴᱟᱢᱟᱴᱳᱞ ᱮᱸ ᱛᱟᱯᱚᱨᱮ, ᱛᱮ ᱢᱟᱨᱤᱥ ᱴᱟᱹᱨᱤᱡ ᱠᱚᱫᱚ ᱜᱟᱱᱚᱜ ᱜᱮᱭᱟ ᱟᱫᱚ ᱚᱱᱟ ᱛᱮᱜᱮ ᱟᱨ ᱜᱚᱢᱠᱮ ᱦᱩᱭᱩᱜᱼᱟ ᱚᱱᱟ ᱛᱮᱫᱚ ᱥᱚᱝᱥᱟᱨ ᱢᱟ ᱵᱟᱝ ᱜᱟᱱᱚᱜᱼᱟ ᱥᱮ
ᱦᱳᱭ ᱟᱫᱚ ᱚᱱᱟᱛᱮ ᱫᱚ ᱦᱳᱭᱛᱳ ᱡᱚᱢ ᱵᱟᱠᱷᱨᱟ ᱜᱮ ᱚᱲᱟᱜ ᱨᱮ
ᱦᱚᱭ ᱦᱚᱭ ᱦᱚᱭ ᱟᱫᱚ ᱜᱚᱢᱠᱮ ᱛᱟᱦᱞᱮ ᱟᱯᱮ ᱥᱮᱫ ᱫᱚ ᱮᱸ ᱠᱷᱩᱵᱽ ᱫᱚ ᱢᱟᱱᱮ ᱚᱠᱟ ᱟᱱᱟᱡᱽ ᱠᱚ ᱠᱷᱩᱵᱽ ᱦᱩᱭᱩᱜᱼᱟ ᱢᱟᱱᱮᱼᱼ ᱮᱸ ᱢᱟᱱᱮ ᱵᱮᱸᱜᱟᱲ ᱠᱚᱫᱚ ᱠᱷᱩᱵᱽ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱟᱫᱚ ᱥᱤᱡᱮᱱ ᱚᱱᱩᱡᱟᱭᱤ ᱪᱟᱥ ᱦᱩᱭᱩᱜᱼᱟ ᱚᱠᱟ ᱥᱤᱡᱤᱱ ᱪᱮᱫ ᱞᱮᱠᱟ
ᱤᱱᱼ ᱚᱰᱤᱵᱮᱞ
ᱱᱮᱛᱟᱨ ᱫᱤᱱ ᱫᱚ ᱱᱚᱣᱟ ᱵᱮᱸᱜᱟᱲᱼᱼ ᱠᱳ ᱱᱚᱣᱟ ᱯᱚᱴᱚᱞ ᱠᱚ, ᱵᱷᱩᱸᱰᱤ ᱠᱚ ᱛᱟᱨᱯᱚᱨᱮ ᱟᱵᱟᱨ ᱨᱟᱵᱟᱝ ᱫᱤᱱ ᱫᱚ ᱛᱚᱠᱷᱚᱱ ᱫᱚ ᱠᱚᱯᱤ ᱠᱚ ᱴᱳᱢᱟᱴᱳ ᱠᱚ ᱚᱱᱟ ᱱᱮᱛᱟᱨ ᱫᱚ ᱥᱤᱢ ᱠᱚ, ᱵᱚᱨᱵᱚᱴᱤ ᱠᱚ ᱱᱚᱣᱟ ᱠᱚ ᱡᱚᱛᱚ ᱞᱮᱠᱟᱱᱟᱜ ᱜᱮ ᱪᱟᱥ ᱦᱩᱭᱩᱜᱼᱟ
ᱟᱪᱪᱷᱟ ᱟᱪᱪᱷᱟ ᱟᱪᱪᱷᱟ ᱟᱪᱪᱷᱟ
ᱠᱟ ᱛᱟᱦᱞᱮ ᱟᱯᱮ ᱫᱚ ᱮᱸ ᱢᱟᱱᱮ ᱪᱟᱥ ᱟᱯᱮ ᱥᱚᱵᱽᱡᱤ ᱠᱚᱫᱚ ᱢᱟᱱᱮ ᱱᱤᱡᱮ ᱚᱲᱟᱜ ᱨᱮ ᱡᱚᱢ ᱵᱟᱠᱷᱨᱟ ᱠᱚᱜᱮ ᱦᱟᱱᱛᱮ ᱵᱟᱡᱟᱨ ᱠᱚ ᱥᱮᱮᱱ ᱟᱠᱷᱨᱤᱧ ᱠᱚᱫᱚ ᱛᱟᱦᱞᱮ ᱵᱟᱝ ᱜᱟᱱᱚᱜ ᱠᱟᱱ ᱛᱟᱯᱮᱭᱟ
ᱟᱫᱚ ᱦᱳᱭ ᱜᱚᱢᱠᱮ ᱟᱫᱚ ᱵᱟᱝ ᱜᱟᱱᱚᱜ ᱠᱷᱟᱱ ᱫᱚᱼᱼ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱠᱟᱛᱷᱟ ᱫᱚ ᱵᱟᱡᱟᱨ ᱠᱷᱚᱱ ᱜᱮᱞᱮ ᱦᱟᱛᱟᱣ ᱛᱮ ᱟᱞᱮ ᱫᱚᱞᱮ ᱠᱟᱹᱴᱤᱡ ᱞᱮᱼᱼ ᱮᱸ ᱡᱚᱢ ᱱᱟᱯᱚᱲᱚᱜ ᱜᱮᱭᱟ ᱟᱫᱚ ᱵᱮᱯᱟᱨ ᱦᱩᱭᱩᱜ ᱠᱟᱱᱟᱼᱼ ᱚᱲᱟᱜ ᱨᱮᱢᱟ ᱡᱟᱜᱮ ᱦᱳᱭᱱᱟ ᱚᱱᱟ ᱠᱚᱫᱚᱼᱼ ᱪᱟᱞᱟᱣᱱᱟ ᱡᱟᱦᱟᱸ ᱠᱚᱴᱟ ᱫᱤᱱ ᱪᱟᱞᱟᱜᱼᱟ ᱢᱳᱴᱟ ᱢᱩᱴᱤ ᱪᱟᱸᱫᱳ ᱞᱮᱠᱟ ᱢᱤᱫ ᱪᱟᱸᱫᱚ, ᱵᱟᱨ ᱪᱟᱸᱫᱚ, ᱯᱮ ᱪᱟᱸᱫᱚ ᱞᱮᱠᱟ ᱦᱮᱸᱥᱮ
ᱦᱩᱸ ᱩᱸ
ᱟᱫᱚ ᱚᱱᱠᱟ ᱛᱮᱢᱟ ᱵᱟᱝ ᱜᱟᱱᱚᱜᱼᱟ ᱥᱮ ᱢᱚᱴᱟᱢᱩᱴᱤ ᱮᱸ ᱵᱟᱡᱟᱨ ᱵᱟᱡᱟᱨ ᱠᱷᱚᱱ ᱢᱟ ᱦᱟᱛᱟᱣ ᱛᱮᱜᱮ ᱦᱩᱭᱩᱜᱼᱟ
ᱚᱻᱚ
ᱟᱫᱚ ᱜᱚᱝᱠᱮ ᱛᱟᱞᱦᱮ ᱞᱤᱸᱡᱤ ᱫᱟᱜ ᱢᱮᱱᱟᱜ ᱼᱼ ᱛᱟᱯᱮ ᱫᱚ ᱛᱟᱞᱦᱮ ᱫᱚ ᱮᱸ ᱦᱟᱹᱠᱩ ᱠᱚᱫᱚ ᱯᱮ ᱥᱟᱵ ᱠᱚᱣᱟ ᱥᱮ ᱵᱟᱝ?
ᱦᱮᱸ ᱦᱟᱹᱠᱩ ᱠᱚᱦᱚᱸ ᱥᱟᱵ ᱵᱟᱲᱟ ᱦᱩᱭᱩᱜ ᱜᱮᱭᱟ
ᱟᱫᱚ ᱞᱮ ᱯᱩᱠᱷᱨᱤ ᱠᱚᱯᱮ ᱵᱮᱱᱟᱣ ᱠᱟᱫ ᱜᱮᱭᱟ ᱡᱟᱹᱱᱤᱡ ᱛᱚ
ᱦᱮᱸ ᱯᱩᱠᱷᱨᱤ ᱠᱚᱦᱚᱸ ᱵᱮᱱᱟᱣ ᱦᱩᱭ ᱠᱟᱱ ᱜᱮᱭᱟ
ᱦᱚᱻᱚ
ᱦᱟᱹᱠᱩ ᱠᱚᱦᱚᱸ ᱟᱫᱚ ᱩᱸᱢ ᱼᱼ ᱦᱮᱸ ᱦᱟᱹᱠᱩ ᱠᱚᱦᱚᱸ ᱪᱟᱥ ᱵᱟᱲᱟ ᱦᱩᱭᱩᱜ ᱜᱮᱭᱟ ᱟᱲᱟᱜ ᱠᱚ ᱜᱮᱭᱟᱞᱮ ᱟᱫᱚᱼᱼ ᱠᱚ ᱦᱟᱨᱟ ᱞᱮᱱ ᱠᱷᱟᱱ ᱠᱚ ᱩᱱᱠᱩ ᱦᱚᱸ ᱠᱤᱪᱷᱩᱼᱼ ᱥᱟᱵ ᱟᱛᱮᱫ ᱫᱚ ᱟᱠᱷᱨᱤᱧ ᱵᱟᱲᱟ ᱦᱩᱭᱩᱜ ᱜᱮᱭᱟ ᱟᱨ ᱱᱤᱡᱮ ᱦᱚᱸ ᱡᱚᱢ ᱵᱟᱲᱟ ᱦᱩᱭᱩᱜᱼᱟ
ᱛᱟᱦᱞᱮ ᱫᱚ ᱜᱚᱝᱠᱮ ᱟᱯᱮ ᱫᱚ ᱟᱹᱰᱤ ᱡᱳᱨ ᱯᱮ ᱢᱚᱸᱡᱽ ᱟᱠᱟᱱ ᱫᱚ ᱚᱰᱤ ᱪᱚᱨᱚᱠ ᱫᱤᱥᱚᱢ ᱛᱟᱵᱮ ᱛᱚ ᱡᱟ ᱞᱤᱧ ᱟᱸᱡᱚᱢ ᱠᱮᱫᱟ ᱾
ᱦᱮᱸ ᱟᱫᱚ ᱢᱟᱱᱮ ᱪᱟᱥᱵᱟᱥ ᱫᱤᱠ ᱫᱤᱭᱮ ᱜᱮ ᱠᱟᱹᱴᱤᱡ ᱾ ᱵᱷᱟᱹᱜᱤ ᱱᱚᱛᱮ ᱫᱚ
ᱟᱫᱚᱜ, ᱟᱫᱚ ᱜᱚᱝᱠᱮ ᱱᱤᱛᱚᱜ ᱡᱮᱢᱚᱱ ᱱᱚᱜᱼᱚᱭ ᱫᱟᱜ ᱡᱟᱹᱯᱩᱫ ᱫᱤᱱ, ᱟᱫᱚ, ᱰᱷᱮᱨ ᱧᱚᱜ ᱮ ᱫᱟᱜ ᱞᱮᱠᱷᱟᱱ ᱟᱫᱚ ᱞᱤᱸᱡᱤᱸ ᱫᱟᱜ ᱫᱚ ᱢᱟᱱᱮ ᱨᱟᱠᱟᱵᱚᱜ ᱜᱮᱭᱟ ᱥᱮ ᱵᱟᱝ?
ᱦᱮᱸ ᱟᱫᱚ ᱚᱱᱟ ᱨᱟᱠᱟᱵᱚᱜᱼᱟ ᱚᱱᱟ ᱦᱚᱸ ᱠᱟᱹᱴᱤᱡ ᱤᱭᱟᱹ ᱠᱟᱱᱟ ᱾ ᱚᱥᱩᱵᱤᱫᱟ ᱧᱚᱜᱚᱜ ᱟᱞᱮ ᱛᱚᱠᱷᱚᱱ ᱫᱚ ᱾ ᱞᱤᱸᱡᱤᱸ ᱫᱟᱜ ᱨᱟᱠᱟᱵ ᱞᱮᱱᱠᱷᱟᱱ ᱟᱫᱚ ᱡᱚᱛᱚᱱᱟᱜ ᱰᱩᱵᱩᱡ ᱪᱟᱵᱟᱜ ᱟᱥᱮ ᱾ ᱛᱚᱠᱷᱚᱱ ᱫᱚ ᱠᱟᱹᱴᱤᱡ ᱞᱮ ᱚᱥ ᱚᱥᱩᱵᱤᱫᱟ ᱧᱚᱜᱚᱜ ᱜᱮᱭᱟ ᱦᱳᱭ ᱾ ᱟᱫᱚ ᱦᱟᱱᱮ ᱥᱤᱛᱩᱝ ᱫᱤᱱ ᱜᱮ ᱟᱹᱰᱤ ᱢᱚᱸᱡᱽ ᱫᱚ ᱦᱩᱭᱩᱜᱼᱟ ᱾ ᱱᱮᱛᱟᱨ ᱫᱚ ᱠᱟᱹᱴᱤᱡ ᱤᱭᱟᱹ ᱚᱥᱩᱵᱤᱫᱟ ᱦᱚᱸ ᱦᱩᱭᱩᱜ ᱜᱮᱭᱟ ᱾
ᱚ ᱦᱳᱭ ᱚᱱᱟᱜᱮ ᱵᱚᱛᱚᱨ ᱫᱚ ᱟᱯᱮᱥᱮᱫ ᱫᱚ ᱞᱤᱸᱡᱤᱸ ᱫᱟᱜ ᱡᱮᱦᱮᱛᱩ ᱢᱮᱱᱟᱜᱼᱟ ᱛᱟᱦᱞᱮ ᱠᱷᱟᱱ ᱫᱚ ᱢᱟᱱᱮ ᱰᱷᱮᱨᱮ ᱧᱚᱜ ᱮ ᱫᱟᱜ ᱞᱮᱠᱷᱟᱱ ᱫᱚ ᱚᱱᱮ ᱚᱱᱠᱟᱜᱼᱟ ᱵᱮᱯᱟᱨ ᱫᱚ ᱦᱳᱭ ᱟᱫᱚ ᱛᱟᱦᱚᱞᱮ ᱚᱱᱠᱟ ᱢᱟ ᱦᱳᱭ ᱞᱮᱱᱠᱷᱟᱱ ᱢᱟ ᱜᱚᱢᱠᱮ ᱟᱱᱟᱡ ᱠᱚᱢᱟ ᱫᱚ ᱠᱷᱩᱵ ᱜᱮ ᱢᱟᱱᱮ ᱤᱭᱟᱹ ᱜᱤᱰᱤᱜ ᱛᱟᱯᱮ ᱫᱚ ᱱᱚᱥᱴᱚ ᱜᱤᱰᱤᱜ ᱛᱟᱯᱮ ᱫᱚ ᱾
ᱦᱳᱭ ᱱᱚᱥᱴᱚ ᱜᱤᱰᱤᱜᱼᱟ ᱟᱫᱚ ᱾
ᱦᱩᱸ
ᱟᱫᱚ ᱚᱱᱟᱜᱮ ᱧᱮᱞ ᱟᱛᱮᱫ ᱞᱮ ᱤᱡᱟᱹᱭᱟ ᱟᱱᱟᱡ ᱠᱚ ᱾ ᱚᱱᱠᱟ ᱯᱚᱨᱤᱥᱛᱷᱤᱛᱤ ᱧᱮᱞ ᱟᱛᱮᱫ ᱞᱮ ᱮᱸ ᱜᱚᱫᱟ ᱚᱱᱟ ᱠᱚ ᱟᱱᱟᱡᱽ ᱴᱟᱱᱟᱪ ᱠᱚ ᱾ ᱦᱳᱭ ᱚᱱᱟᱜᱮ ᱱᱮᱛᱟᱨ ᱫᱟᱜ ᱫᱤᱱ ᱜᱮ ᱠᱟᱹᱴᱤᱡ ᱚᱥᱩᱵᱤᱫᱟ ᱧᱚᱜᱚᱜ ᱟ ᱱᱚᱰᱮ ᱾
ᱡᱩᱫᱤ ᱵᱟᱹᱲᱛᱤ ᱫᱟᱜᱮᱫ ᱠᱷᱟᱱ ᱢᱟ ᱾
ᱟᱨᱚᱭ ᱫᱟᱜ ᱫᱚᱢᱮ ᱰᱷᱹᱮᱨ ᱧᱚᱜ ᱮ ᱫᱟᱜ ᱞᱮᱠᱷᱟᱱ ᱦᱚᱸ ᱡᱷᱟᱢᱮᱞᱟ ᱟᱨᱚ ᱵᱟᱭ ᱫᱟᱜ ᱞᱮᱠᱷᱟᱱ ᱡᱷᱟᱢᱮᱞᱟ ᱜᱚᱴᱟ ᱜᱮ ᱡᱷᱟᱢᱮᱞᱟ ᱜᱚᱝᱠᱮ ᱾
ᱦᱳᱭ ᱢᱟᱱᱮ